ᱠᱷᱮᱸᱼᱭᱟᱸ ᱾
ᱦᱮᱸ, ᱵᱚᱭᱦᱟ ᱡᱚᱦᱟᱨ ᱜᱮ, ᱵᱚᱭᱦᱟ ᱾
ᱦᱮᱸ, ᱡᱚᱦᱟᱨ ᱜᱮ ᱡᱚᱦᱟᱨ ᱜᱮ, ᱟᱸᱡᱚᱢᱚᱜ ᱠᱟᱱᱟ ᱾
ᱦᱮᱸᱦᱮᱸ, ᱟᱸᱡᱚᱢᱚᱜ ᱠᱟᱱᱟ, ᱟᱸᱡᱚᱢᱚᱜ ᱠᱟᱱᱟ ᱾
ᱟᱪᱪᱷᱟ ᱟᱪᱪᱷᱟ, ᱟᱹᱰᱤ ᱱᱟᱯᱟᱭ, ᱛᱟᱦᱞᱮ ᱵᱚᱭᱦᱟ, ᱪᱮᱫ ᱠᱚ, ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ?
ᱱᱚᱜᱼᱚᱭ ᱛᱚ, ᱫᱩᱲᱩᱵ ᱵᱟᱲᱟ ᱦᱩᱭ ᱟᱠᱟᱱᱟ, ᱟᱨ ᱯᱟᱲᱦᱟᱣ ᱵᱟᱲᱟ, ᱦᱩᱭᱩᱜ ᱠᱟᱱᱟ ᱾ ᱟᱸ ᱦᱮᱸ, ᱟᱨ ᱟᱹᱵᱤᱱ ᱫᱚ, ᱪᱮᱫ ᱵᱤᱱ ᱪᱤᱠᱟᱹ ᱵᱟᱲᱟᱭᱮᱜᱼᱟ?
ᱟᱸᱻ ᱟᱹᱞᱤᱧ ᱦᱚᱸ, ᱚᱱᱠᱟᱜ ᱜᱮ ᱢᱮᱱᱟᱜ ᱞᱤᱧ ᱜᱮᱭᱟ, ᱟᱹᱞᱤᱧ ᱦᱚᱸ ᱚᱱᱠᱟ ᱜᱮ, ᱚᱞ ᱯᱟᱲᱦᱟᱣ ᱠᱚᱨᱮ ᱜᱮ, ᱫᱚᱢᱮ ᱵᱮᱥᱛᱚ ᱨᱮ, ᱢᱮᱱᱟᱜ ᱞᱤᱧᱟᱹ, ᱫᱚᱢᱮ ᱜᱮ ᱾ ᱟᱼᱨ, ᱱᱤᱛᱚᱜ ᱫᱚ, ᱚᱝᱠᱟ ᱫᱟᱜ ᱡᱟᱹᱲᱤ ᱠᱚᱦᱚᱸ, ᱦᱳᱭᱳᱜ ᱠᱟᱱᱟ ᱾ ᱟᱫᱚ, ᱵᱟᱭᱨᱮ ᱥᱮᱫ ᱦᱚᱸ, ᱵᱟᱹᱞᱤᱧ ᱪᱟᱞᱟᱣ ᱫᱟᱲᱮ ᱟᱠᱟᱣᱫᱟ ᱾
ᱦᱮᱸᱻᱦᱮᱸᱻᱦᱮᱸ ᱾
ᱡᱚᱢ ᱵᱟᱲᱟ, ᱦᱩᱭ ᱮᱱᱟ ᱥᱮ, ᱵᱟᱝ ᱵᱚᱭᱦᱟ?
ᱦᱮᱸᱦᱮᱸ, ᱫᱟᱠᱟ ᱠᱚ, ᱡᱚᱢ ᱵᱟᱲᱟ ᱦᱩᱭ ᱟᱠᱟᱱᱟ, ᱟᱨ ᱡᱚᱢ ᱵᱟᱲᱟ ᱠᱟᱛᱮ, ᱦᱩᱭ ᱠᱟᱛᱮ ᱜᱮ, ᱟᱨᱠᱤ ᱯᱟᱲᱦᱟᱣ ᱠᱚ, ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱪᱮᱜ? ᱦᱮᱸ, ᱡᱚᱢ ᱵᱟᱲᱟ ᱦᱩᱭ ᱟᱠᱟᱱᱟ, ᱫᱟᱠᱟ ᱠᱚᱦᱚᱸ ᱡᱚᱢ ᱵᱟᱲᱟ ᱦᱩᱭ ᱱᱟ ᱟᱨ ᱚᱱᱠᱟ, ᱪᱷᱩᱴᱟᱹᱣ ᱦᱩᱭ ᱟᱠᱟᱱᱟ, ᱟᱨᱠᱤ, ᱟᱨ ᱪᱮᱫ ᱞᱮᱠᱟ? ᱪᱮᱫ ᱠᱚ, ᱩᱛᱩ ᱦᱩᱭ ᱞᱮᱱᱟ?
ᱟᱸ ᱱᱚᱜᱼᱚᱭ ᱛᱚ, ᱤᱭᱟᱹ ᱛᱮᱦᱮᱱ ᱫᱚ, ᱟᱨᱠᱤ ᱪᱤᱠᱮᱱ ᱪᱤᱠᱮᱱ ᱟᱨᱜᱮ ᱩᱛᱩ ᱦᱩᱭ ᱟᱠᱟᱱᱟ?
ᱟᱪᱪᱷᱟ ᱟᱪᱪᱷᱟ, ᱟᱪᱪᱷᱟ ᱪᱷᱟ ᱪᱷᱟ, ᱟᱪᱪᱟ ᱟᱪᱪᱟ ᱾
ᱤᱧ ᱫᱚ, ᱠᱟᱴᱤᱡ ᱢᱟᱱᱮ, ᱢᱚᱱᱮ ᱠᱚ ᱢᱟᱱᱮ ᱵᱮᱥ ᱵᱟᱝ ᱵᱩᱡᱷᱟᱹᱜ ᱠᱟᱱ ᱛᱟᱦᱮᱸᱜ ᱟᱛᱚ, ᱟᱫᱚ, ᱚᱱᱟᱛᱮ ᱠᱟᱹᱴᱤᱡ
ᱟᱪᱪᱷᱟ ᱟᱪᱪᱷᱟ ᱟᱪᱪᱟ ᱪᱪᱷᱟ ᱟᱪᱪᱷᱟ, ᱟᱪᱷᱟ ᱟᱨ ᱟᱯᱮᱥᱮᱱ ᱚᱱᱠᱟ, ᱯᱟᱛᱟ ᱠᱚ, ᱪᱮᱫ ᱞᱮᱠᱟ ᱦᱳᱭᱳᱜ ᱠᱟᱱᱟ?
ᱟᱻ ᱟᱞᱮ ᱥᱮᱱ, ᱯᱟᱛᱟ ᱵᱚᱞᱛᱮ ᱫᱚ, ᱱᱤᱛᱚᱜ ᱫᱚ ᱟᱸᱻ ᱚᱱᱠᱟ ᱫᱚ, ᱪᱮᱜ ᱦᱚᱸ, ᱯᱟᱛᱟ ᱫᱚ, ᱚᱸ ᱫᱚ ᱵᱟᱝ ᱦᱳᱭᱳᱜ ᱠᱟᱱᱟ ᱾ ᱚᱱᱠᱟ ᱥᱩᱨ ᱠᱚᱨᱮ, ᱪᱮᱜ ᱦᱚᱸᱛᱚ, ᱵᱟᱹᱧ ᱟᱸᱡᱚᱢ ᱞᱮᱜᱼᱟ? ᱟᱸᱡᱚᱢ ᱧᱟᱢᱮᱜᱼᱟ, ᱚᱱᱠᱟ ᱫᱚ, ᱯᱟᱛᱟ ᱵᱚᱞᱛᱮ ᱫᱚ ᱾
ᱟᱪᱪᱷᱟ ᱟᱪᱪᱷᱟ ᱪᱪᱷᱟ, ᱟᱪᱪᱷᱟ ᱾
ᱯᱟᱛᱟ ᱫᱚ ᱟᱨᱠᱤ ᱦᱟᱸᱱᱮ, ᱟᱞᱮ ᱥᱮᱱ ᱛᱤᱥ ᱦᱳᱭᱳᱜᱼᱟ ᱤᱱᱠᱟᱹ ᱟᱢ, ᱰᱤᱥᱮᱢᱵᱚᱨ ᱰᱤᱥᱮᱢᱵᱚᱨ, ᱡᱟᱱᱩᱣᱟᱨᱤ, ᱯᱷᱮᱵᱣᱟᱨᱤ ᱤᱱᱠᱟ ᱦᱳᱭᱳᱜᱼᱟ ᱾
ᱟᱪᱪᱷᱟ ᱟᱪᱪᱷᱟ ᱟᱪᱪᱷᱟ ᱪᱷᱟ, ᱟᱯᱮ ᱥᱮᱱᱟᱜ, ᱚᱱᱠᱟᱱᱟᱜ? ᱮᱸ, ᱯᱟᱛᱟ ᱠᱚ ᱪᱮᱫ ᱞᱮᱠᱟ? ᱢᱟᱱᱮ, ᱯᱷᱮᱢᱟᱥᱟ?
ᱟᱞᱮ ᱥᱮᱱ, ᱯᱟᱛᱟ ᱵᱚᱞᱛᱮ, ᱱᱚᱸᱰᱮ, ᱟᱞᱮ ᱱᱚᱸᱰᱮ ᱥᱩᱨ ᱨᱮᱜᱮ, ᱢᱤᱫᱴᱤᱡ ᱵᱩᱨᱩ ᱢᱮᱱᱟᱜᱼᱟ, ᱚᱱᱟ ᱫᱚ, ᱚᱱᱟ ᱧᱩᱛᱩᱢ ᱤᱧ, ᱦᱤᱲᱤᱧ ᱟᱠᱟᱜᱼᱟ ᱾
ᱦᱮᱸᱻᱦᱮᱸ ᱾
ᱡᱟᱹᱥᱛᱤ ᱫᱚ ᱵᱟᱝ ᱥᱟᱺᱜᱤᱧᱟ, ᱤᱱᱠᱟᱹ ᱟᱫᱷᱟ ᱠᱤᱞᱳ ᱢᱤᱴᱟᱨ ᱜᱟᱱ, ᱦᱳᱭᱳᱜᱼᱟ ᱾
ᱟᱪᱪᱷᱟ ᱟᱪᱪᱷᱟ ᱟᱪᱪᱷᱟ ᱾
ᱚᱸᱰᱮ ᱟᱨᱠᱤ ᱯᱟᱛᱟ ᱦᱳᱭᱳᱜ ᱜᱮᱭᱟ, ᱟᱫᱚ, ᱚᱱᱟᱜᱮ, ᱱᱚᱸᱰᱮ ᱥᱩᱨ ᱨᱮᱱᱟᱜ, ᱯᱟᱛᱟ ᱟᱨᱠᱤ ᱚᱱᱟᱜᱮ ᱠᱟᱱᱟ, ᱟᱨ ᱮᱴᱟᱜ ᱯᱟᱛᱟ ᱠᱚᱫᱚ, ᱵᱟᱹᱧ ᱵᱟᱹᱧ, ᱧᱮᱞ ᱵᱟᱲᱟ ᱟᱠᱟᱫᱟ ᱾
ᱟᱪᱪᱷᱟ, ᱟᱪᱪᱷᱟ ᱟᱪᱪᱷᱟ, ᱪᱷᱟ ᱾
ᱟᱯᱮ ᱴᱷᱮᱱᱟᱜ ᱪᱮᱫ ᱞᱮᱠᱟ? ᱟᱯᱮ ᱴᱷᱮᱱ ᱵᱩᱨᱩ ᱯᱟᱛᱟ ᱠᱚ, ᱱᱤᱛᱚᱜ ᱦᱩᱭᱩᱜ ᱠᱟᱱᱟ, ᱥᱮ
ᱟᱞᱮ ᱥᱮᱱ ᱦᱚᱸ, ᱚᱱᱠᱟ ᱜᱮ, ᱱᱤᱛᱚᱜ ᱫᱚ, ᱫᱟᱜ ᱫᱤᱱ ᱛᱚ, ᱟᱨ ᱚᱝᱠᱟ ᱫᱚ ᱮᱴᱟᱜ ᱠᱚᱨᱮ ᱫᱚ, ᱚᱱᱠᱟ ᱫᱚ, ᱯᱟ ᱛᱟ ᱫᱚ ᱦᱟᱸᱜ, ᱵᱟᱝ ᱟᱸᱡᱚᱢ ᱧᱟᱢᱚᱜ ᱠᱟᱱᱟ, ᱚᱝᱠᱟ ᱫᱚ, ᱟᱨ ᱱᱤᱭᱟᱹ ᱫᱟᱜ ᱥᱚᱢᱚᱭᱚᱜ ᱫᱚ, ᱚᱱᱠᱟ ᱫᱚ ᱯᱟᱛᱟ ᱫᱚ, ᱟᱞᱮ ᱥᱮᱫ ᱫᱚ ᱵᱟᱝ ᱟᱸᱡᱚᱢᱚᱜ ᱜᱮ, ᱢᱤᱫᱴᱮᱱ ᱜᱮ, ᱚᱱᱠᱟ ᱫᱚ ᱢᱮᱱᱟᱜᱼᱟ, ᱡᱟᱦᱟᱸ ᱫᱚ ᱵᱩᱨᱩ ᱵᱚᱸᱜᱟ ᱦᱩᱭᱩᱜᱼᱟ, ᱮᱸᱻ ᱟᱭᱢᱟ ᱴᱚᱴᱷᱟ ᱠᱷᱚᱱᱟᱜ ᱦᱚᱲ ᱧᱮᱞ ᱠᱚ, ᱦᱤᱡᱩᱜᱼᱟ, ᱦᱮᱸ, ᱨᱟᱹᱥᱠᱟᱹ ᱡᱚᱝᱟ ᱞᱟᱹᱜᱤᱫ, ᱦᱮᱸ, ᱢᱤᱫᱴᱮᱱ ᱟᱵᱚ, ᱥᱟᱱᱛ ᱛᱟᱞ ᱞᱮᱠᱟᱱᱟᱜ ᱦᱟᱹ ᱜᱮ ᱞᱟᱹᱭ ᱜᱟᱱᱚᱜᱼᱟ ᱡᱮ ᱟᱵᱚ ᱥᱮᱨᱣᱟ ᱨᱮᱱᱟᱜ ᱜᱮ ᱞᱮᱠᱟᱱᱟᱜ ᱚᱱᱠᱟᱱᱟᱜ ᱜᱮ ᱠᱟᱱᱟ ᱵᱩᱨᱩ ᱵᱚᱸᱜᱟ ᱦᱚᱸ ᱵᱩᱨᱩ ᱯᱟᱛᱟ ᱦᱚᱸ ᱟᱨᱠᱤ ᱦᱮᱸ ᱵᱷᱟᱹᱜᱤ ᱜᱮ ᱦᱩᱭᱩᱜᱼᱟ ᱟᱞᱮ ᱡᱩᱫᱤ ᱯᱮ ᱦᱤᱡᱩᱜᱼᱟ ᱚᱝᱠᱟ ᱟᱹ ᱠᱚᱱᱴᱟᱠ ᱫᱟᱲᱮᱟᱜ ᱟᱢ ᱦᱮᱸ᱾
ᱟᱪᱪᱷᱟ ᱟᱪᱪᱷᱟ ᱛᱟᱦᱚᱞᱮ ᱚᱸᱰᱮ ᱢᱟᱱᱮ ᱪᱮᱜ ᱞᱮᱠᱟ ᱛᱤᱱᱟᱹᱜ ᱵᱷᱤᱲᱚᱜ ᱵᱷᱤᱲᱚᱜ ᱟᱠᱚ ᱟᱨᱠᱤ ᱚᱸᱰᱮ᱾
ᱟᱭᱢᱟ ᱟᱭᱢᱟ ᱜᱟᱱ ᱟᱭᱢᱟ ᱜᱟᱱ ᱜᱚᱴᱟ ᱨᱮᱱ ᱜᱚᱴᱟ ᱴᱚᱴᱷᱟ ᱨᱮᱱ ᱜᱮ ᱫᱷᱟᱨᱮ ᱯᱟᱥ ᱨᱮᱱ ᱢᱟᱠᱚ ᱦᱤᱡᱩᱜ ᱜᱮ ᱟᱨᱚ ᱟᱭᱢᱟ ᱮᱴᱟᱜ ᱟ ᱮᱴᱟᱜ ᱚᱱᱮ ᱚᱱᱠᱟ ᱤᱭᱟᱹ ᱠᱷᱚᱱᱟᱜ ᱦᱚᱸᱠᱚ ᱦᱤᱡᱩᱜ ᱜᱮᱭᱟ ᱮᱴᱟᱜ ᱡᱟᱭᱜᱟ ᱴᱚᱴᱷᱟ ᱠᱷᱚᱱᱟᱜ ᱠᱷᱚᱱ ᱦᱚᱸᱠᱚ ᱦᱤᱡᱩᱜ ᱜᱮᱭᱟ ᱢᱟᱱᱮ ᱟᱭᱢᱟ ᱟᱭᱢᱟ ᱥᱟᱱᱛᱟᱲ ᱠᱚ ᱦᱤᱡᱩᱜᱼᱟ ᱟᱭᱢᱟ ᱥᱟᱱᱛᱟᱲ ᱦᱤᱡᱩᱜᱼᱟ ᱚᱸᱰᱮ᱾
ᱢᱟᱱᱮ ᱟᱥᱟᱢ ᱛᱟᱯᱚᱨᱮ ᱱᱟᱛᱮ ᱳᱲᱤᱥᱟ ᱠᱷᱚᱱ ᱛᱟᱯᱚᱨᱮ ᱚᱭᱮᱥᱴ ᱵᱮᱝᱜᱚᱞ ᱡᱷᱟᱨᱠᱷᱚᱸᱰ ᱥᱮᱜ ᱠᱷᱚᱱ
ᱟᱹ ᱢᱟᱱᱮ ᱜᱚᱴᱟ ᱢᱟᱱᱮ ᱟᱥᱟ ᱢᱟᱱᱮ ᱜᱚᱴᱟ ᱜᱮᱠᱚ ᱦᱤᱡᱩᱜᱼᱟ ᱜᱚᱴᱟ ᱨᱮᱱ ᱦᱚᱲ ᱜᱮᱠᱚ ᱦᱤᱡᱩᱜᱼᱟ ᱚᱸᱰᱮ ᱡᱚᱢᱮᱞᱟᱭᱟᱠᱚ ᱛᱟᱦᱮᱱᱟᱭᱟ ᱠᱚ ᱨᱟᱹᱥᱠᱟᱹᱭᱟᱠᱚ᱾ ᱦᱮᱸ ᱵᱟᱨ ᱥᱤᱧ ᱞᱮᱠᱟ ᱦᱩᱭᱩᱜᱼᱟ ᱵᱩᱨᱩ ᱵᱚᱸᱜᱟ ᱟᱹᱰᱤ ᱱᱟᱯᱟᱭ ᱦᱩᱭᱩᱜᱼᱟ ᱦᱮᱸ᱾ ᱦᱤᱡᱩᱜ ᱯᱮ ᱧᱮᱞ ᱟᱠᱟᱞ ᱦᱮᱸ᱾
ᱦᱮᱸ ᱦᱮᱸ ᱛᱟᱦᱚᱞᱮ ᱟᱢ ᱥᱟᱞᱟ ᱛᱟᱦᱚᱞᱮ ᱠᱚᱱᱴᱮᱠᱴ ᱤᱧ ᱫᱚᱦᱚ ᱠᱟᱜᱼᱟ ᱡᱮᱢᱚᱱ ᱯᱚᱨᱮ ᱵᱟᱨᱤᱧ ᱪᱟᱞᱟᱜᱼᱟ ᱚᱱᱠᱟᱧ ᱢᱚᱱᱮᱭᱮᱫᱼᱟ ᱛᱟᱦᱚᱞᱮ᱾
ᱟᱪᱪᱷᱟ ᱟᱪᱪᱷᱟ ᱴᱷᱤᱠ ᱜᱮᱭᱟ ᱤᱧ ᱥᱟᱛᱮᱜ ᱠᱚᱱᱴᱮᱠᱴ ᱫᱚᱦᱚ ᱠᱟᱜ ᱢᱮ ᱟᱨ ᱯᱷᱳᱱᱟᱹᱧ ᱢᱮ ᱡᱚᱠᱷᱚᱱᱮᱢ ᱦᱤᱡᱩᱜᱼᱟ ᱵᱟᱨᱥᱤᱧ ᱞᱟᱦᱟ ᱯᱷᱳᱱ ᱟᱹᱧ ᱢᱮ ᱤᱧ ᱥᱟᱛᱮᱜ ᱦᱮᱸ ᱤᱧ ᱴᱷᱮᱱ ᱛᱟᱦᱮᱱ ᱢᱮ ᱵᱩᱨᱩ ᱵᱚᱸᱜᱟ ᱧᱮᱞ ᱪᱟᱞᱟᱜ ᱦᱩᱭᱩᱜᱼᱟ᱾ ᱚᱸᱰᱮᱱᱟᱜ ᱪᱮᱜ ᱞᱮᱠᱟ ᱡᱚᱢᱮᱞᱟᱭ ᱦᱩᱭᱩᱜᱼᱟ ᱚᱱᱟ ᱠᱚᱢ ᱧᱮᱞᱟ ᱪᱮᱜ ᱞᱮᱠᱟ ᱱᱟᱣᱟ ᱡᱟᱭᱜᱟ ᱡᱚᱠᱷᱚᱱᱮᱢ ᱦᱤᱡᱩᱜ ᱠᱟᱱᱟ ᱠᱟᱹᱡ ᱧᱮᱞᱟᱢ ᱛᱚ᱾
ᱦᱮᱸ ᱛᱟᱦᱞᱮ ᱢᱟᱱᱮ ᱟᱸ ᱫᱷᱚᱨᱟᱡᱟᱣ ᱠᱚᱢᱮ ᱪᱟᱞᱟᱣᱱᱟᱹᱧ ᱦᱮᱸ ᱛᱟᱦᱞᱮ ᱚᱱᱠᱟ ᱢᱟᱱᱮ ᱫᱟᱬᱟᱱ ᱡᱟᱭᱜᱟ ᱠᱚ ᱚᱸᱰᱮ ᱥᱩᱨ ᱟᱥᱮ ᱯᱟᱥᱮ ᱪᱮ ᱟᱯᱮ ᱚᱱᱠᱟ ᱪᱮᱜ ᱠᱚ ᱢᱮᱱᱟᱜᱼᱟ ᱚᱸᱰᱮ ᱫᱟᱬᱟᱱ ᱡᱟᱭᱜᱟ ᱠᱚ?
ᱦᱮᱸ ᱚᱸᱰᱮ ᱢᱮᱱᱟᱜᱼᱟ ᱚᱱᱠᱟ ᱟᱨᱚ ᱮ ᱡᱮᱢᱚᱱ ᱮ ᱮ ᱱᱚᱛᱮ ᱡᱷᱟᱨᱱᱟ ᱢᱮᱱᱟᱜᱼᱟ ᱡᱷᱟᱨᱱᱟ ᱦᱚᱸ ᱫᱟᱜ ᱡᱷᱟᱨᱱᱟ ᱠᱷᱚᱱᱟᱜ ᱫᱟᱜ ᱟᱬᱜᱚᱱᱟ ᱚᱱᱟ ᱠᱚᱦᱚᱸ ᱢᱮᱱᱟᱜᱼᱟ᱾ ᱟᱨ ᱛᱟᱯᱚᱨᱮ ᱱᱚᱛᱮ ᱰᱮᱢ ᱠᱚ ᱢᱮᱱᱟᱜᱼᱟ ᱦᱮᱸ ᱢᱚᱴᱟᱢ ᱡᱟᱭᱜᱟ ᱫᱚ ᱟᱞᱮ ᱫᱚ ᱟᱞᱮᱥᱮ ᱥᱮᱱ ᱫᱚ ᱧᱮᱞ ᱞᱮᱠᱟᱱ ᱡᱟᱭᱜᱟ ᱫᱚ ᱟᱹᱰᱤ ᱟᱭᱢᱟ ᱜᱮ ᱢᱮᱱᱟᱜᱼᱟ ᱵᱟᱝ ᱫᱚ ᱵᱟᱝ ᱦᱮᱸ ᱟᱹᱰᱤ ᱟᱭᱢᱟ ᱢᱮᱱᱟᱜᱼᱟ ᱟᱨ ᱟᱫᱚ ᱵᱩᱨᱩ ᱴᱚᱴᱷᱟ ᱧᱚᱜ ᱥᱩᱨ ᱨᱮᱱ ᱦᱚᱲ ᱜᱮ ᱠᱟᱱᱟᱞᱮ ᱛᱚ ᱮ ᱚᱱᱟ ᱠᱷᱟᱹᱛᱤᱨ ᱛᱮ ᱟᱭᱢᱟ ᱞᱮᱠᱟ ᱠᱤ ᱧᱮᱞ ᱧᱟᱢᱚᱜᱚᱜᱼᱟ ᱟ ᱡᱮᱢᱚᱱ ᱡᱷᱟᱨᱱᱟ ᱠᱚᱦᱚᱸ
ᱟᱪᱪᱷᱟ ᱢᱟᱱᱮ ᱯᱨᱚᱠᱨᱤᱛᱤ ᱡᱤᱱᱤᱥ ᱡᱟᱹᱥᱛᱤ ᱢᱟᱱᱮ ᱠᱟᱹᱴᱤᱜ ᱢᱮᱱᱟᱜ ᱟᱠᱟᱫᱟ᱾
ᱟᱞᱮ ᱥᱮᱱ ᱫᱚ ᱡᱟᱹᱥᱛᱤ ᱠᱟᱭᱛᱮ ᱰᱮᱢ ᱟᱨ ᱡᱷᱟᱨᱱᱟ ᱜᱮ ᱵᱮᱥᱤ ᱢᱮᱱᱟᱜᱼᱟ ᱰᱮᱢ ᱟᱨ ᱡᱷᱟᱨᱱᱟ ᱜᱮ ᱚᱱᱟᱜᱮ ᱡᱟᱹᱥᱛᱤ ᱠᱟᱭᱛᱮ ᱢᱮᱱᱟᱜᱼᱟ᱾
ᱟᱪᱪᱷᱟ ᱟᱪᱪᱷᱟ ᱟᱪᱪᱷᱟ ᱢᱟᱱᱮ ᱚᱱᱟ ᱫᱚ ᱮ ᱰᱮᱢ ᱰᱮᱢ ᱫᱚ ᱪᱮᱜ ᱞᱮᱠᱟ ᱢᱟᱱᱮ ᱚᱱᱟ ᱫᱚ
ᱢᱟᱱᱮ ᱚᱱᱟ ᱫᱚ ᱢᱟᱱᱮ ᱢᱤᱫᱴᱮᱱ ᱮ ᱢᱤᱫᱴᱮᱱ ᱵᱩᱨᱩ ᱢᱮᱱᱟᱜᱼᱟ ᱚᱱᱟ ᱵᱩᱨᱩ ᱚᱱᱟ ᱵᱩᱨᱩᱥ ᱢᱟᱱᱮ ᱵᱩᱨᱩᱥ ᱥᱩᱨ ᱨᱮᱜᱮ ᱚᱱᱟ ᱰᱮᱢ ᱠᱟᱱᱟ ᱚᱱᱟ ᱵᱩᱨᱩ ᱠᱷᱚᱱᱟᱜ ᱜᱮ ᱱᱚᱝᱠᱟ ᱫᱟᱜ ᱠᱚ ᱡᱟᱹᱲᱤ ᱞᱮᱠᱷᱟᱱ ᱥᱮ ᱮ ᱚᱱᱠᱟ ᱮᱢᱱᱤ ᱛᱮᱦᱚᱸ ᱫᱟᱜ ᱚᱸᱰᱮ ᱫᱚ ᱦᱟᱢᱮᱥᱟ ᱢᱟᱱᱮ ᱥᱟᱨᱟ ᱥᱟᱨᱟᱫᱤᱱ ᱜᱮ ᱚᱸᱰᱮ ᱫᱚ ᱡᱚᱢᱟ ᱜᱮ ᱛᱟᱦᱮᱱᱟ ᱟᱨ ᱚᱱᱠᱟ ᱡᱩᱫᱤ ᱫᱟᱜ ᱫᱤᱱᱟᱭ᱾ ᱚᱱᱟ ᱵᱩᱨᱩ ᱨᱮᱱᱟᱜ ᱫᱟᱜ ᱠᱚ ᱡᱟᱦᱟᱸ ᱟᱬᱜᱚᱱᱟ ᱚᱸᱰᱮ ᱚᱸᱰᱮ ᱛᱚᱸᱵᱟᱜᱼᱟ ᱟᱨᱠᱤ ᱛᱚᱸᱵᱟ ᱜᱮ ᱛᱟᱦᱮᱱᱟ ᱟᱨᱠᱤ ᱟᱹᱰᱤ ᱢᱟᱨᱟᱝ ᱰᱮᱢ ᱠᱟᱱᱟ ᱟᱹᱰᱤ ᱢᱟᱨᱟᱝ ᱰᱮᱢ ᱦᱮᱸ᱾ ᱟᱹᱰᱤ ᱟᱭᱢᱟ ᱚᱸᱰᱮ ᱦᱚᱸ ᱟᱭᱢᱟ ᱦᱚᱲ ᱧᱮᱞ ᱜᱮᱠᱚ ᱦᱤᱡᱩᱜᱼᱟ ᱦᱮᱸ ᱡᱷᱚᱛᱚ ᱠᱤᱪᱷᱩ ᱚᱸᱰᱮ ᱡᱚᱢᱟᱜ ᱧᱩᱣᱟᱜ ᱠᱚ ᱡᱷᱚᱛᱚ ᱠᱤᱪᱷᱩ ᱜᱮ ᱚᱸᱰᱮ ᱢᱮᱱᱟᱜᱼᱟ ᱠᱳᱱᱳ ᱚᱥᱩᱵᱤᱫᱟ ᱦᱚᱸ ᱚᱱᱠᱟᱱᱟᱜ ᱫᱚ ᱵᱟᱝ ᱦᱩᱭᱩᱜᱼᱟ᱾ ᱡᱩᱫᱤ ᱧᱮᱞ ᱦᱤᱡᱩᱜ ᱟᱢ ᱮᱠᱟᱞ ᱫᱟᱬᱟᱭ ᱢᱮ ᱦᱤᱡᱩᱜ ᱢᱮ ᱧᱮᱞ ᱢᱮ ᱦᱮᱸ᱾
ᱟᱛᱟ ᱟᱹᱵᱤᱱ ᱢᱟᱱᱮ ᱡᱮᱦᱮᱛᱩ ᱚᱱᱛᱮ ᱨᱮ ᱢᱟᱱᱮ ᱠᱟᱴ ᱢᱟᱱᱮ ᱠᱟᱹᱴᱤᱜ ᱱᱮᱪᱟᱨ ᱮᱨᱤᱭᱟ ᱨᱮ ᱢᱮᱱᱟᱜ ᱵᱤᱱᱟ?
ᱦᱩᱸ ᱦᱩᱸ ᱦᱩᱸ᱾
ᱚᱸᱰᱮ ᱱᱮᱪᱟᱨ ᱮᱨᱤᱭᱟ ᱨᱮ ᱪᱮᱫ ᱞᱮᱠᱟ ᱢᱟᱱᱮ ᱟᱹᱰᱤ ᱜᱟᱱ ᱛᱟᱦᱚᱞᱮ ᱚᱱᱠᱟ ᱪᱮᱬᱮ ᱠᱚ ᱟᱨᱠᱤ ᱚᱱᱠᱟ
ᱟᱪᱪᱷᱟ ᱡᱤᱭᱟᱹᱞᱤ ᱢᱟᱱᱮ ᱡᱤᱭᱟᱹᱞᱤᱭᱟᱜ ᱡᱤᱭᱟᱹᱞᱤᱭᱟᱜ ᱠᱟᱛᱷᱟᱢ ᱞᱟᱹᱭᱮᱜᱼᱟ, ᱢᱟᱱᱮ ᱡᱮᱞᱮᱠᱟ ᱮᱸ ᱡᱮᱢᱚᱱ ᱮ ᱡᱮᱢᱚᱱ ᱪᱮᱫ ᱞᱮᱠᱟ ᱡᱤᱭᱟᱹᱞᱤ ᱠᱚ ᱢᱟᱱᱮ ᱠᱚ ᱧᱮᱞ ᱧᱟᱢᱚᱜᱼᱟ, ᱡᱮ ᱛᱚ ᱱᱮᱪᱟᱨᱮᱞ ᱡᱟᱭᱜᱟ ᱨᱮ ᱢᱮᱱᱟᱜ ᱞᱤᱧᱟᱹ, ᱚᱱᱠᱟ ᱠᱟᱹᱭᱛᱮ ᱱᱚᱰᱮ ᱟᱹᱞᱤᱧ ᱡᱟᱦᱟᱸ ᱞᱤᱧ ᱞᱟᱹᱭᱟ, ᱡᱮᱢᱚᱱ ᱱᱚᱰᱮ ᱟᱞᱤᱧ ᱡᱟᱦᱟᱸ ᱱᱮᱪᱟᱨᱮᱞ ᱡᱟᱭᱜᱟ ᱥᱮᱟᱱ ᱵᱩᱨᱩ ᱴᱚ ᱴᱷᱟ ᱨᱮ ᱢᱮᱱᱟᱜ ᱞᱤᱧᱟᱹ, ᱱᱚᱰᱮ ᱚᱱᱠᱟᱱ ᱠᱚ ᱮᱸ ᱡᱟᱦᱟᱸᱭ ᱫᱚ ᱮᱠᱟᱞ ᱠᱚ ᱢᱟᱱᱮ ᱠᱚ ᱢᱩᱪᱟᱹᱫ ᱤᱫᱤ ᱠᱚᱜ ᱠᱟᱱᱟ, ᱩᱝᱠᱩ ᱩᱝᱠᱩ ᱢᱟᱱᱮ ᱩᱱᱠᱩ ᱠᱚ ᱮᱛᱚᱦᱚᱵ ᱠᱟᱛᱮᱜ ᱞᱤᱧ ᱞᱟᱹᱭᱟᱵᱤᱱ ᱠᱟᱱᱟ ᱡᱮᱢᱚᱱ ᱱᱩᱠᱩ ᱮᱻ ᱱᱩ ᱠᱩ ᱢᱟᱨᱟᱜ ᱠᱚ ᱡᱮᱢᱚᱱ ᱢᱟᱨᱟᱜ ᱠᱚᱦᱚᱸ ᱠᱚ ᱧᱮᱞ ᱵᱟᱲᱟ ᱧᱚᱜᱚᱜ ᱜᱮ ᱛᱟᱦᱮᱸᱜ ᱦᱮᱸ, ᱢᱟᱨᱟᱜ ᱠᱚ ᱛᱟᱨ ᱯᱚᱨᱮ ᱱᱚᱛᱮ ᱮ ᱱᱚᱛᱮ ᱚᱱᱠᱟᱱ ᱥᱮᱨᱚᱠᱚᱢ ᱪᱮᱬᱮ ᱟᱭᱢᱟ ᱞᱮᱠᱟᱱ ᱪᱮᱬᱮ ᱪᱤᱯᱲᱩᱫ ᱫᱚ ᱢᱮᱱᱟᱜ ᱠᱚᱜᱮᱭᱟ, ᱟᱨ ᱠᱟ ᱵᱤᱥᱤ ᱚᱝᱠᱟ ᱛᱚ ᱢᱟᱨᱟᱜ ᱠᱚ ᱚᱝᱠᱟ ᱠᱚ ᱧᱮᱞ ᱧᱟᱢᱚᱜ ᱠᱟᱱᱟ ᱟᱨ ᱩᱝᱠᱩ ᱦᱚᱸᱠᱚ ᱞᱩᱯᱛᱚ ᱦᱤᱡᱩᱜ ᱠᱟᱱᱟ ᱠᱟᱹᱡ ᱚᱱᱠᱟ ᱫᱚᱢᱮ ᱮᱠᱴᱟ ᱫᱚ ᱵᱟᱠᱚ ᱧᱟᱢᱚᱜ ᱠᱟᱱᱟ, ᱟᱨ ᱱᱚᱛᱮ ᱱᱩᱠᱩ ᱟᱹ ᱮᱢᱱᱤ ᱛᱮᱦᱚᱸ ᱱᱩᱠᱩ ᱪᱮᱬᱮ ᱠᱚᱫᱚ ᱟᱹᱰᱤ ᱟᱭᱢᱟ ᱜᱮ ᱡᱤᱭᱟᱹᱞᱤ ᱡᱤᱭᱟᱹᱞᱤ ᱠᱚᱫᱚ ᱢᱚᱴᱟᱢᱩᱴᱤ ᱵᱷᱟᱜᱮ ᱜᱮ ᱢᱮᱱᱟᱜ ᱠᱚᱣᱟ ᱵᱟᱝ ᱫᱚ ᱵᱟᱝ ᱟᱨᱠᱤ ᱡᱤᱵᱽ ᱡᱤᱭᱟᱹᱞᱤ ᱠᱚ ᱟᱨ ᱱᱚᱝᱠᱟ ᱩᱝᱠᱩ ᱦᱟᱹᱛᱤ ᱠᱚᱦᱚᱸ ᱢᱮᱱᱟᱜ ᱠᱚᱣᱟ᱾ ᱢᱟᱡᱷᱮ ᱢᱟᱡᱷᱮ ᱠᱚ ᱦᱤᱡᱩᱜ ᱜᱮᱭᱟ ᱚᱝᱠᱟ ᱚᱲᱟᱜ ᱥᱩᱨ ᱠᱚᱨᱮ ᱦᱚᱸ ᱠᱚ ᱦᱤᱡᱩᱜ ᱜᱮ ᱚᱱᱠᱟ ᱫᱚ ᱦᱮᱡ ᱠᱚᱣᱟ ᱥᱚᱢᱚᱭ ᱠᱚᱫᱚ ᱠᱚ ᱦᱮᱡ ᱯᱟᱨᱚᱢ ᱧᱚᱜᱚᱜ ᱜᱮᱭᱟ ᱦᱟᱹᱛᱤ ᱠᱚ ᱢᱮᱱᱟᱜ ᱠᱚᱣᱟ, ᱦᱮᱸ ᱟᱨ ᱢᱟᱱᱮ ᱡᱤᱵᱽ ᱡᱤᱭᱟᱹᱞᱤ ᱫᱚ ᱯᱮᱨᱮᱡ ᱠᱟᱱᱟ ᱠᱚ᱾
ᱯᱮᱨᱮᱡ ᱟᱠᱟᱱᱟ ᱠᱚ ᱦᱚ ᱟᱪᱪᱷᱟ, ᱢᱟᱱᱮ ᱟᱨᱠᱤ ᱚᱸᱰᱮ ᱡᱮᱦᱮᱛᱩ ᱟᱯᱮ ᱚᱲᱟᱜ ᱚᱸᱰᱮ ᱥᱩᱨ ᱨᱮ ᱢᱮᱱᱟᱜᱼᱟ ᱢᱟᱱᱮ ᱚᱸᱰᱮ ᱪᱮᱫ ᱞᱮᱠᱟ ᱢᱟᱱᱮ ᱦᱟᱹᱛᱤ ᱠᱚ ᱦᱮᱡ ᱞᱮᱠᱷᱟᱱ ᱟᱱ ᱟᱱᱟᱡ ᱠᱚ ᱚᱱᱟ ᱠᱚ ᱱᱚᱥᱴᱚᱭᱟᱠᱚ ᱡᱮ ᱟᱯᱮ ᱡᱟᱦᱟᱸ ᱞᱮᱠᱟᱛᱮ ᱢᱟᱱᱮ ᱚᱸᱰᱮ ᱨᱚᱠᱪᱷᱟᱭᱟᱯᱮ ᱪᱮᱫ ᱢᱟᱱᱮ ᱪᱮᱫ ᱞᱮ ᱞᱮᱠᱟ ᱟᱯᱮ ᱚᱸᱰᱮ?
ᱦᱮᱸ ᱱᱚᱸᱰᱮ ᱦᱮᱸ ᱮ ᱦᱮᱸ ᱱᱚᱣᱟ ᱦᱚᱸ ᱢᱤᱫᱴᱮᱱ ᱱᱚᱝᱠᱟ ᱢᱟᱱᱮ ᱡᱟᱦᱟᱸᱭ ᱫᱚ ᱢᱟᱱᱮ ᱱᱚᱝᱠᱟ ᱦᱟᱹᱛᱤ ᱠᱚ ᱦᱮᱡ ᱞᱮᱱᱠᱷᱟᱱ, ᱥᱮ ᱚᱝᱠᱟ ᱟᱞᱮᱨᱮᱱ ᱚᱝᱠᱟ ᱨᱚ ᱠᱷᱤᱭᱟᱹ ᱦᱚᱲ ᱠᱚ ᱚᱝᱠᱟ ᱢᱮᱱᱟᱜ ᱠᱚᱣᱟ, ᱩᱱᱠᱩ ᱠᱚ ᱜᱚᱴᱟ ᱠᱟᱜ ᱠᱚᱣᱟ᱾ ᱟᱨ ᱚᱝᱠᱟ ᱡᱮ ᱮᱠᱟᱞ ᱡᱮ ᱚᱱᱠᱟ ᱵᱟ ᱠᱚ ᱱᱚᱥᱴᱚᱭᱟ ᱚᱝᱠᱟ ᱫᱚ ᱵᱟᱝ ᱟᱫᱚ ᱩᱱᱠᱩ ᱦᱚᱸ ᱟᱠᱚᱣᱟᱜ ᱢᱤᱫᱴᱮᱱ ᱡᱤᱣᱤ ᱡᱟᱣᱟᱞᱟ ᱥᱮ ᱥᱮ ᱚᱱᱝᱠᱟ ᱟᱠᱚ ᱦᱚᱸ ᱢᱤᱫᱴᱮᱱ ᱠᱚ ᱫᱩᱠᱷᱟᱹᱱ ᱡᱚᱝᱟᱜ ᱥᱮ ᱠᱚ ᱫᱟᱹᱲ ᱡᱚᱝᱚᱜᱼᱟ ᱦᱟᱸᱱᱛᱮ ᱱᱟᱛᱮ ᱛᱚ ᱩᱱᱠᱩ ᱦᱚᱸ ᱦᱮᱸ ᱮᱠᱪᱩᱭᱮᱞᱤ ᱟᱠᱚ ᱦᱚᱸᱠᱚ ᱞᱟᱹᱭᱟ ᱡᱮ ᱟᱞᱮ ᱦᱚᱸ ᱱᱟᱯᱟᱭ ᱛᱮᱞᱮ ᱛᱟᱦᱮᱸᱱ ᱢᱟ, ᱟᱨ ᱱᱩᱠᱩ ᱟᱵᱚ ᱡᱟᱦᱟᱸᱭ ᱠᱚ ᱨᱩᱠᱷᱤᱭᱟᱹ ᱞᱟᱹᱜᱤᱫ ᱵᱚᱱ ᱫᱚᱦᱚ ᱠᱟᱫ ᱠᱚᱣᱟ, ᱥᱮ ᱟᱵᱚ ᱦᱚᱲ ᱠᱚᱜᱮ ᱩᱱ ᱠᱩ ᱦᱚᱸ ᱮ ᱡᱮ ᱱᱟᱯᱟᱭ ᱱᱟᱯᱟᱭ ᱛᱮ ᱞᱟᱜᱟ ᱠᱟᱛᱮᱜ ᱥᱮ ᱱᱟᱯᱟᱭ ᱪᱮᱨᱦᱨᱟ ᱛᱮ ᱤᱫᱤ ᱦᱚᱴᱚ ᱠᱟ ᱠᱚ ᱦᱩᱭᱩᱜᱼᱟ ᱥᱮ ᱪᱮᱫ ᱚᱱᱠᱟ ᱞᱮᱠᱟ ᱡᱩᱫᱤ ᱮ ᱵᱷᱟᱹᱜᱤ ᱞᱮᱠᱟ ᱢᱚᱛᱞᱚᱵ ᱦᱩᱭᱩᱜᱼᱟ, ᱫᱚᱢᱮᱠᱴᱟ ᱫᱚ ᱩᱱᱠᱩ ᱦᱚᱸ ᱵᱟᱠᱚ ᱵᱟᱹᱲᱤᱡᱟ ᱟᱨᱠᱤ᱾
ᱦᱮᱸ ᱦᱮᱸ ᱦᱮᱸ᱾
ᱟᱫᱚ ᱚᱱᱠᱟ ᱠᱷᱚᱛᱤ ᱵᱟᱲᱟ ᱠᱚᱫᱚ ᱟᱹᱰᱤ ᱵᱟᱨ ᱠᱚ ᱠᱷᱩᱚᱛᱤ ᱵᱟᱲᱟ ᱠᱟᱫᱟ, ᱵᱟᱝ ᱫᱚ ᱵᱟᱝ ᱡᱮᱢᱚᱱ ᱛᱩᱨᱢᱩᱡᱽ ᱠᱚᱞᱮ ᱨᱚᱦᱚᱭ ᱞᱮᱫᱟ ᱛᱩᱨᱢᱩᱡᱽ ᱠᱚ ᱱᱚᱜᱼᱚᱭ ᱱᱤᱭᱟᱹ ᱥᱮ ᱜᱚᱨᱚᱢ ᱥᱤᱡᱤᱱ ᱥᱮ ᱱᱚᱜ ᱚᱱᱠᱟ ᱜᱮᱞᱮ ᱨᱚᱦᱚᱭ ᱞᱮᱫᱟ᱾ ᱚᱱᱟ ᱛᱩᱨᱢᱩᱡᱽ ᱠᱚᱦᱚᱸ ᱚᱝᱠᱟ ᱜᱮᱠᱚ ᱫᱚᱢᱮ ᱠᱚ ᱮ ᱜᱮᱡᱮᱨ ᱠᱟᱜᱼᱟ ᱠᱚ᱾ ᱦᱮᱸ ᱛᱟᱯᱚᱨᱮ ᱠᱚ ᱪᱷᱩᱲᱭᱟᱹᱣᱟᱠᱟᱜᱼᱟ ᱠᱚ ᱦᱮᱸ ᱞᱮᱵᱮᱫ ᱯᱚᱥᱚᱨ ᱯᱚᱥᱟᱜ ᱠᱟᱜ ᱟᱠᱚ ᱚᱝ ᱠᱟ ᱠᱟᱛᱮ ᱫᱚᱢᱮ ᱮᱠᱴᱟ ᱫᱚᱢᱮ ᱡᱮ ᱮᱠᱟᱞ ᱜᱮ ᱫᱚᱢᱮ ᱠᱚ ᱦᱤᱡᱩᱜᱼᱟ, ᱚᱝᱠᱟ ᱫᱚ ᱵᱟᱝ ᱦᱮᱡ ᱫᱚᱠᱚ ᱦᱤᱡᱩᱜᱼᱟ ᱢᱟᱱᱮ ᱴᱟᱜ ᱟᱠᱚᱣᱟᱜ ᱡᱟᱦᱟᱸ ᱨᱟᱥᱛᱟ ᱠᱟᱱ ᱛᱟ ᱠᱚ ᱚᱱᱠᱟ ᱛᱮᱜᱮᱠᱚ ᱯᱟᱨᱚᱢᱚᱜᱼᱟ ᱩᱸ ᱚᱱᱠᱟ᱾
ᱟᱪᱪᱷᱟ ᱟᱪᱪᱷᱟ ᱛᱟᱦᱚᱞᱮ ᱚᱱᱠᱟ ᱢᱟᱱᱮ ᱡᱟᱹᱥᱛᱤ ᱡᱟᱹᱥᱛᱤᱴᱟᱜ ᱫᱚ ᱚᱱᱠᱟ ᱢᱟᱱᱮ ᱪᱮᱫ ᱦᱚᱸ ᱵᱟᱝᱠᱚ ᱚᱱᱠᱟᱭᱟ᱾
ᱵᱟᱝ ᱵᱟᱝ ᱵᱟᱝ ᱵᱟᱝ ᱵᱟᱝ ᱵᱟᱝ ᱵᱟᱝ ᱫᱚᱢᱮ ᱮᱠᱴᱟ ᱫᱚᱢᱮ ᱟᱨ ᱨᱩᱠᱷᱤᱭᱟᱹ ᱦᱚᱲ ᱦᱚᱸ ᱢᱮᱱᱟᱜ ᱠᱚᱣᱟ ᱩᱱᱠᱩ ᱨᱩᱠᱷᱭᱤᱭᱟᱹ ᱞᱟᱹᱜᱤᱫ ᱛᱮ ᱫᱚᱢᱮ᱾
ᱟᱪ ᱯᱷᱚᱨᱮᱥᱴ ᱰᱤᱯᱟᱨᱴᱢᱮᱱᱴ ᱠᱚ ᱢᱮᱱᱟᱜ ᱠᱚᱣᱟ ᱛᱟᱦᱚᱞᱮ ᱚᱸᱰᱮ ᱟᱪᱪᱷᱟ ᱦᱮᱸ ᱦᱮᱸ᱾ ᱦ
ᱥᱮᱱ ᱫᱚ ᱪᱮᱫ ᱞᱮᱠᱟ ᱛᱟᱦᱟᱞᱮ ᱚᱱᱠᱟ ᱟᱵᱚᱣᱟᱜ ᱡᱟᱦᱟᱸ ᱮ ᱱᱚᱣᱟ ᱮ ᱨᱚᱦᱚᱭ ᱠᱚ ᱥᱮ ᱚᱱᱠᱟ ᱮᱥᱴᱟ ᱢᱟᱱᱮ ᱪᱟᱹᱞᱩ ᱠᱟᱜᱼᱟ ᱠᱚᱥᱮ ᱟᱹᱣᱨᱤ? ᱨᱚᱦᱚᱭ ᱠᱚ
ᱟᱞᱮ ᱥᱮᱫ ᱫᱚ ᱱᱚᱜᱼᱚᱭ ᱨᱚᱦᱚᱭ ᱵᱚᱞᱛᱮ ᱫᱚ ᱱᱤᱛᱚᱜ ᱫᱚ ᱱᱚᱜᱼᱚᱭ ᱦᱩᱲᱩ ᱨᱚᱦᱚᱭ ᱪᱟᱞᱟᱜ ᱠᱟᱱᱟ ᱟᱨ ᱱᱤᱛᱳ ᱛᱚᱲᱟ ᱠᱚ ᱢᱟᱱᱮ ᱮᱢ ᱠᱟᱫᱟ ᱠᱚ ᱛᱚᱲᱟ ᱚᱱᱟᱜᱮ ᱦᱟᱨᱟᱜ ᱠᱟᱱᱟ ᱦᱟᱸᱜ ᱛᱚᱲᱟ
ᱟᱪᱪᱷᱟ ᱟᱪᱪᱷᱟ ᱟᱪᱪᱷᱟ ᱟᱪᱪᱷᱟ᱾
ᱫᱟᱜ ᱠᱚ ᱟᱨᱠᱤ ᱠᱟᱹᱴᱤᱡ ᱱᱚᱰᱮ ᱤᱭᱟᱹ ᱧᱚᱜ ᱜᱮᱭᱟ ᱛᱚ ᱱᱤᱛᱚᱜ ᱠᱟᱹᱴᱤᱡ ᱵᱟᱨᱫᱤᱱ ᱠᱟᱹᱴᱤᱡ ᱟᱠᱟᱞ ᱧᱚᱜ ᱠᱟᱭ ᱵᱟᱨ ᱯᱮᱫᱤᱱ ᱛᱚ ᱫᱟᱜ ᱵᱟᱭ ᱧᱟᱢᱮᱫᱼᱟ ᱛᱮ ᱚᱱᱟ ᱛᱚᱲᱟ ᱦᱚᱸ ᱢᱟᱱᱮ ᱱᱚᱥ ᱴᱚᱜ ᱠᱟᱱᱟ ᱚᱠᱟᱥᱮᱱ ᱚᱠᱟᱥᱮᱱ ᱚᱠᱚᱭᱟᱜ ᱡᱟᱦᱟᱸᱭᱟᱜ ᱵᱳᱨᱤᱝ ᱢᱮᱱᱟᱜᱼᱟ ᱡᱩᱫᱤ ᱯᱟᱢᱯ ᱠᱚ ᱢᱮᱱᱟᱜᱼᱟ ᱟᱡ ᱫᱚ ᱚᱱᱟ ᱯᱟᱯᱛᱮ ᱫᱟᱜ ᱠᱚ ᱤᱭᱟᱹ ᱡᱚᱝᱟᱜ ᱠᱟᱱᱟᱭ᱾ ᱵᱟᱠᱷᱟᱡ ᱫᱚ ᱮᱴᱟᱜ ᱮᱴᱟᱜ ᱦᱚᱲᱟᱜ ᱠᱚ ᱡᱟᱦᱟᱸᱭᱟᱜ ᱵᱳᱜᱽᱨᱤᱝ ᱵᱟᱹᱪᱩᱜ ᱛᱟᱠᱚᱣᱟ ᱡᱟᱦᱟᱸᱭᱟᱜ ᱩᱱᱠᱩᱣᱟᱜ ᱫᱚ ᱱᱚᱥᱴᱚᱜ ᱠᱟᱱᱟ᱾ ᱚᱱᱠᱟ ᱠᱟᱱᱟ ᱥᱤᱪᱩᱭᱮᱥᱚᱱ ᱱᱤᱛᱚᱜ ᱫᱚ ᱢᱟᱱᱮ ᱥᱤᱛᱩᱝ ᱟᱨᱠᱤ ᱦᱟᱯᱮ ᱠᱟᱹᱴᱤᱡ ᱥᱤᱛᱩᱝ ᱱᱤᱭᱟᱹ ᱵᱟᱨ ᱫᱤᱱ ᱯᱮ ᱫᱤᱱ ᱯᱩᱱ ᱫᱤᱱ ᱦᱩᱭᱮᱱᱟ ᱟᱹᱰᱤ ᱥᱤᱛᱩᱝ ᱠᱟᱫᱟᱭ ᱢᱟᱱᱮ ᱫᱟᱜ ᱜᱮ ᱵᱟᱭ ᱧᱟᱢᱮᱫᱟᱭ ᱱᱟᱛᱮ᱾
ᱟᱪᱪᱷᱟ ᱾
ᱛᱚᱲᱟ ᱠᱷᱚᱱ ᱫᱟᱜ ᱡᱩᱫᱤ ᱵᱟᱝ ᱧᱟᱢᱚᱜᱼᱟ ᱢᱟᱱᱮ ᱟᱹᱰᱤᱴᱟᱜ ᱜᱮ ᱠᱷᱚᱛᱤᱜᱼᱟ ᱥᱮ ᱢᱟᱱᱮ ᱟᱹᱰᱤ ᱠᱚᱥᱴᱚ ᱠᱟᱛᱮᱜ ᱮᱢ ᱦᱩᱭ ᱟᱠᱟᱱᱟ᱾
ᱦᱟᱸ ᱦᱟᱸ ᱮᱠᱟᱞ ᱮᱠᱟᱞ ᱮᱠᱟᱞ ᱮᱠᱟᱞ ᱟᱨ ᱱᱚᱝᱠᱟ ᱟᱯᱮ ᱥᱮᱱ ᱫᱚ ᱛᱷᱟᱞᱮ ᱚᱱᱠᱟ ᱫᱚ ᱢᱟᱱᱮ ᱟᱯᱮ ᱫᱚ ᱥᱮᱨᱢᱟ ᱫᱟᱲᱤ ᱡᱟᱜ ᱨᱮᱜᱮ ᱵᱷᱚᱨᱥᱟ ᱛᱟ
ᱦᱮᱸ ᱥᱮᱨᱢᱟ ᱡᱟᱹᱲᱤ ᱦᱮᱸ ᱦᱮᱸ ᱟᱞᱮ ᱟᱞᱮ ᱡᱚ ᱱᱚᱰᱮ ᱢᱟᱱᱮ ᱡᱟᱹᱥᱛᱤ ᱢᱟᱱᱮ ᱵᱳᱨᱤᱝ ᱫᱚ ᱚᱱᱠᱟ ᱚᱱᱠᱟ ᱫᱚ ᱵᱟᱹᱱᱩᱜ ᱟᱱᱤᱡ ᱡᱟᱦᱟᱸ ᱢᱟᱱᱮ ᱥᱩᱨ ᱥᱩᱨ ᱠᱚᱨᱮ ᱡᱟᱦᱟᱸ ᱵᱳᱨᱤᱝ ᱫᱚ ᱚᱱᱠᱟ ᱫᱚ ᱵᱟᱠᱚ ᱞᱟ ᱟᱠᱟᱫᱟ ᱢᱟᱱᱮ ᱟᱨᱠᱤ ᱵᱟᱹᱫᱽ ᱨᱮ ᱵᱟᱹᱫᱽ ᱠᱚᱨᱮ᱾ ᱡᱟᱦᱟᱸ ᱥᱮᱨᱢᱟ ᱨᱮᱭᱟᱜ ᱡᱟᱹᱲᱤᱜᱼᱟ ᱚᱱᱟᱜᱮ ᱚᱱᱟ ᱨᱮᱜᱮ ᱰᱤᱯᱮᱱᱰ ᱟᱞᱮᱫᱚ᱾ ᱟᱨ ᱚᱱᱟ ᱡᱩᱫᱤ ᱚᱱᱟᱜᱮ ᱡᱩ ᱵᱟᱝ ᱴᱷᱤᱠ ᱴᱟᱭᱤᱢ ᱨᱮ ᱡᱩᱫᱤ ᱵᱟᱝ ᱧᱩᱨᱩᱜᱼᱟ ᱮᱱᱠᱷᱟᱱ ᱫᱚ ᱟᱹᱰᱤ ᱚᱥᱩᱵᱤᱫᱷᱟ ᱜᱮᱭᱟ᱾
ᱦᱮᱸ ᱮᱠᱟᱞ ᱜᱮᱭᱟ ᱟᱞᱮ ᱥᱮᱫ ᱦᱚᱸ ᱚᱱᱠᱟᱜ ᱜᱮ ᱟᱞᱮ ᱥᱮᱫ ᱦᱚᱸ ᱚᱱᱠᱟ ᱮᱠ ᱠᱮᱱᱮᱞ ᱦᱚᱸ ᱟᱞᱮ ᱦᱚᱸ ᱚᱱᱠᱟᱜ ᱜᱮ ᱡᱮ ᱠᱮᱱᱮᱞ ᱫᱟᱜ ᱥᱮ ᱚᱱᱠᱟ ᱟᱞᱮ ᱦᱚᱸ ᱵᱟᱞᱮ ᱧᱟᱢ ᱟᱠᱟᱫᱟ ᱟᱨ ᱥᱩᱫᱩ ᱚᱱᱠᱟ ᱢᱟᱱᱮ ᱥᱮᱨᱢᱟ ᱫᱟᱲᱤ ᱡᱟᱜ ᱛᱮᱜᱮ ᱟᱞᱮ ᱦᱚᱸ ᱚᱱᱠᱟ ᱜᱮᱞᱮ ᱨᱚᱦᱚᱭ ᱠᱚ ᱱᱚᱜᱼᱚᱭ ᱞᱮ ᱯᱟᱨᱚᱢ ᱤᱫᱤᱭᱮᱼᱟ᱾ ᱟᱫᱚ ᱟᱥᱚᱜ ᱟᱹᱧ ᱡᱮ ᱦᱮᱸ ᱮ ᱱᱚᱣᱟ ᱜᱮ ᱡᱮ ᱪᱟᱸᱫᱳ ᱵᱚᱸᱜᱟ ᱴᱷᱮᱱ ᱡᱮ ᱱᱤᱭᱟᱹ ᱵᱟᱨ ᱦᱚᱸᱭ ᱥᱮᱨᱢᱟ ᱫᱟᱜ ᱮ ᱡᱟᱹᱲᱤ ᱢᱟ ᱵᱷᱟᱜᱮ ᱞᱮ ᱠᱟᱛᱮ ᱟᱨ ᱱᱟᱯᱟᱭᱛᱮ ᱟᱵᱚᱣᱟᱜ ᱯᱷᱚᱥᱚᱞ ᱟᱨᱡᱟᱣ ᱠᱚᱸ ᱦᱩᱭᱩᱜ ᱢᱟ ᱦᱮᱸ ᱟᱫᱚ ᱚᱱᱟᱜᱮ ᱟᱹᱰᱤ ᱜᱷᱟᱹᱲᱤᱡ ᱞᱟᱝ
ᱱᱮ ᱵᱟᱨᱫᱤᱱ ᱠᱮᱱᱮᱞ ᱫᱟᱜ ᱦᱚᱸ ᱦᱮᱡ ᱞᱮᱱ ᱛᱟᱦᱮᱸᱱ ᱠᱮᱱᱮᱞ ᱫᱟᱜ ᱛᱮᱦᱚᱸ ᱛᱤᱱᱟᱹᱜ ᱦᱩᱭᱩᱜᱼᱟ ᱡᱚᱛᱚᱼᱼ ᱢᱟᱱᱮ ᱚᱠᱟ ᱥᱮᱱ ᱢᱟᱱᱮ ᱠᱮᱱᱮᱞ ᱫᱟᱜ ᱫᱚ ᱥᱮᱴᱮᱨᱚᱜᱼᱟ ᱚᱠᱟ ᱥᱮᱱ ᱫᱚ ᱵᱟᱝ ᱥᱮᱴᱮᱨᱚᱜᱼᱟ ᱚᱱᱠᱟ ᱦᱚᱸ ᱢᱟᱱᱮ ᱢᱮᱱᱟᱜ ᱟᱛᱚ ᱟᱫᱚ ᱚᱱᱟ ᱠᱷᱟᱹᱛᱤᱨ ᱠᱟᱹᱴᱤᱡ ᱯᱨᱚᱵᱞᱮᱢ ᱫᱚᱼᱼ ᱯᱨᱚᱵᱞᱮᱢ ᱧᱚᱜ ᱜᱮᱭᱟ ᱱᱤᱛᱚᱜ ᱫᱚ ᱢᱟᱱᱮ ᱟᱨᱠᱤ ᱱᱤᱛᱚᱜ ᱠᱞᱟᱭᱢᱮᱴᱼᱼ ᱠᱚ ᱢᱟᱱᱮ ᱪᱮᱫ ᱞᱮᱠᱟ ᱠᱟᱱᱟ ᱥᱤᱪᱩᱭᱮᱥᱚᱱ ᱢᱟᱱᱮ ᱡᱟ ᱢᱟᱱᱮ ᱠᱞᱟᱭᱢᱮᱴ ᱨᱮᱱᱟᱜ ᱴᱳᱴᱟᱞ ᱤᱭᱟᱹᱴᱟᱜ ᱜᱮ ᱢᱟᱱᱮ ᱪᱮᱧᱡᱽ ᱩᱛᱟᱹᱨ ᱟᱠᱟᱱᱟ ᱞᱮᱠᱟ ᱫᱟᱜ ᱦᱤᱡᱩᱜ ᱫᱚᱨᱠᱟᱨ ᱡᱟᱦᱟᱸ ᱞᱮᱠᱟ ᱫᱟᱜ ᱧᱩᱨ ᱫᱚᱨᱼᱼ ᱠᱟᱨ ᱡᱟᱦᱟᱸ ᱛᱤᱨᱮ ᱥᱚᱢᱚᱭ ᱨᱮ ᱚᱱᱟ ᱫᱟᱜ ᱡᱩᱫᱤ ᱵᱟᱝ ᱧᱩᱨᱩᱜᱼᱟ ᱮᱱᱠᱷᱟᱱ ᱫᱚ ᱢᱟᱱᱮ ᱟᱹᱰᱤᱼᱼ ᱮᱴᱟᱜ ᱜᱮ ᱵᱷᱟᱵᱤ ᱠᱟᱜ ᱢᱮ ᱟᱵᱚᱣᱟᱜ ᱤᱠᱳ ᱥᱤᱥᱴᱮᱢ ᱨᱮ ᱯᱩᱨᱟᱹ ᱚᱱᱟ ᱫᱚ ᱠᱷᱮᱛᱤ ᱮ ᱟᱭ
ᱦᱳᱭ ᱟᱨ ᱮᱢᱱᱤ ᱛᱮᱦᱚᱸ ᱟᱵᱚᱣᱟᱜ ᱡᱟᱦᱟᱸ ᱥᱮᱨᱢᱟ ᱫᱟᱲᱤ ᱡᱟᱜ ᱠᱟᱱᱟ ᱚᱱᱟ ᱦᱚᱸ ᱮᱢᱱᱤ ᱠᱟᱭ ᱛᱮ ᱦᱚᱸ ᱱᱚᱣᱟ ᱵᱚᱱ ᱧᱮᱞᱟ ᱡᱮ ᱟᱵᱚᱣᱟᱜ ᱞᱟᱭᱚᱝ ᱦᱚᱸ ᱵᱟᱹᱭ ᱵᱟᱹᱭ ᱛᱮ ᱢᱟᱱᱮ ᱠᱟᱹᱡ ᱱᱟᱥᱟᱣ ᱪᱟᱞᱟᱜ ᱠᱟᱱ ᱛᱟᱵᱚᱱᱟ ᱱᱚᱛᱮ ᱦᱟᱱᱟ ᱱᱚᱣᱟ ᱡᱮᱢᱚᱱ ᱯᱷᱮᱠᱴᱚᱨᱤ ᱠᱚᱛᱮ ᱛᱟᱯᱚᱨᱮ ᱱᱚᱛᱮ ᱟᱵᱚᱣᱟᱜ ᱫᱟᱨᱮ ᱱᱟᱹᱲᱤ ᱠᱚ ᱜᱮᱫ ᱠᱚᱛᱮ ᱱᱚᱛᱮ ᱜᱟᱹᱲᱤ ᱨᱮᱱᱟᱜ ᱢᱟᱱᱮ ᱚᱱᱠᱟᱱᱟᱜ ᱡᱟᱦᱱᱟᱜ ᱫᱷᱩᱣᱟᱹ ᱠᱚ ᱤᱭᱟᱹ ᱠᱚᱛᱮ ᱚᱱᱟ ᱠᱚᱛᱮ ᱦᱚᱸ ᱮᱠᱪᱩᱭᱮᱞᱤ ᱟᱵᱚᱣᱟᱜ ᱟᱹᱰᱤ ᱜᱟᱱ ᱜᱮ ᱤᱭᱟᱹᱜ ᱠᱟᱱ ᱛᱟᱵᱚᱱᱟ ᱟᱫᱚ ᱚᱱᱟ ᱜᱮᱼᱼ ᱡᱟᱛᱮ ᱵᱷᱟᱜᱤ ᱴᱷᱤᱠ ᱛᱮ ᱟᱵᱚ ᱢᱟᱱᱮ ᱱᱚᱣᱟ ᱵᱚᱱ ᱴᱮᱠᱟᱣ ᱫᱟᱨᱟᱢᱟ ᱥᱮ ᱟᱵᱚ ᱞᱟᱭᱚᱝ ᱪᱮᱛᱟᱱ ᱨᱮ ᱠᱟᱹᱡ ᱵᱚᱱᱼᱼ ᱮ ᱧᱮᱞ ᱧᱚᱜᱟ ᱥᱮ ᱵᱚᱱ ᱠᱚᱭᱚᱜ ᱧᱚᱜ -ᱟ ᱟᱵᱚ ᱦᱚᱸ ᱫᱚᱨᱠᱟᱨ ᱠᱟᱱ ᱛᱟᱵᱚᱱᱟ ᱡᱮ ᱵᱷᱟᱜᱮ ᱛᱮᱵᱚᱱ ᱠᱚᱨᱟᱣ ᱫᱟᱲᱮᱭᱟᱜᱼᱟ ᱥᱮᱨᱢᱟ ᱡᱟᱲᱤ ᱫᱟᱜ ᱚᱱᱠᱟ ᱵᱚᱱ ᱧᱟᱢ ᱫᱟᱲᱮᱭᱟᱜᱼᱟ ᱦᱩᱸ ᱛᱟᱦᱞᱮ ᱵᱚᱭᱦᱟ ᱚᱱᱟ ᱜᱮᱼᱼ ᱟᱹᱰᱤ ᱜᱷᱟᱹᱲᱤᱡ ᱞᱟᱝ ᱨᱚᱯᱚᱲᱱᱟ ᱟᱨ ᱯᱚᱨᱮ ᱜᱮ ᱚᱱᱠᱟ ᱟᱞᱟᱝ ᱞᱟᱝ ᱨᱚᱯᱚᱲᱟ ᱚᱱᱠᱟ ᱜᱮᱼᱼ
ᱟᱨ ᱦᱮᱸ ᱦᱮᱸ ᱴᱷᱤᱠ ᱜᱮᱭᱟ ᱵᱚᱭᱦᱟ ᱢᱟ ᱛᱟᱦᱚᱞᱮ
ᱦᱮᱸ ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ